ᱦᱮᱞᱳ ᱦᱮᱞᱳ ᱜᱚᱝᱠᱮ ᱟᱸᱡᱚᱢ ᱫᱟᱵᱮᱱ
ᱵᱟᱝ
ᱚ
ᱨᱚᱲ ᱠᱚ ᱟᱸᱡᱚᱢᱚᱜ ᱠᱟᱱᱟ ᱥᱮ ᱵᱟᱝ
ᱦᱮᱞᱳ ᱜᱚᱢᱠᱮ ᱟᱸᱡᱚᱢ ᱫᱟᱵᱮᱱ? ᱨᱚᱲ ᱵᱟᱝ ᱟᱸᱡᱚᱢ ᱠᱟᱱᱟ
ᱦᱩᱸ ᱦᱩᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱸᱡᱚᱢᱚᱜ
ᱚ ᱦᱮᱸ ᱦᱮᱸ ᱚ ᱦᱮ ᱛᱚ ᱟᱸᱡᱚᱢᱚᱜ ᱠᱟᱱᱟ ᱛᱟᱦᱚᱞᱮ ᱜᱚᱢᱠᱮ ᱵᱮᱥ ᱜᱮᱭᱟᱵᱮᱱ?
ᱦᱩᱸ ᱵᱮᱥ ᱵᱟᱲᱟ ᱜᱮ ᱦᱟᱸᱜ ᱪᱮᱫ ᱞᱮᱠᱟ
ᱚ ᱦᱮᱸ ᱟᱹᱞᱤᱧ ᱦᱚᱸ ᱵᱮᱥ ᱵᱟᱲᱟ ᱜᱮ ᱛᱟᱯᱚᱨ ᱠᱟᱹᱢᱤ ᱠᱟᱡᱽ ᱠᱚ ᱪᱮᱫ ᱠᱚ ᱦᱩᱭ ᱟᱠᱟᱱᱟ?
ᱱᱤᱛᱚᱜ ᱫᱚ ᱱᱚᱜᱼᱚᱭ ᱦᱟᱜ ᱪᱟᱥᱵᱟᱥ ᱨᱮᱜᱮ ᱦᱟᱸᱜ ᱮᱦᱚᱵᱚᱜ ᱦᱩᱭᱩᱜᱼᱟ
ᱚ ᱦᱮᱸ ᱛᱟᱯᱚᱨ ᱪᱟᱨᱟ ᱠᱚᱫᱚ ᱜᱤᱲᱤ ᱵᱟᱲᱟ ᱦᱩᱭᱳᱭᱱᱟ ᱥᱮ ᱟᱹᱣᱨᱤ?
ᱛᱚᱞᱟ ᱠᱚᱫᱚ ᱦᱟᱸᱜ ᱜᱤᱰᱤ ᱮᱦᱚᱵ ᱦᱩᱭ ᱠᱟᱱᱟ ᱦᱟᱸᱜ ᱟᱫᱚ ᱟᱞᱮ ᱥᱮᱱ ᱫᱚ ᱛᱷᱚᱲᱟ ᱫᱮᱨᱤᱧᱚᱜ ᱜᱮᱠᱚ ᱜᱤᱰᱤᱭᱮᱫᱼᱟ, ᱫᱟᱜ ᱨᱮᱠᱚ ᱟᱫᱚ ᱚᱱᱟ ᱤᱭᱟᱹ ᱛᱮ
ᱦᱮᱸ ᱦᱮᱸ ᱛᱟᱨᱯᱚᱨ ᱜᱚᱝᱠᱮ ᱫᱟᱜ ᱫᱟᱜ ᱵᱟᱲᱟᱭᱮᱫᱟᱭ ᱥᱮ ᱵᱟᱝ ᱚᱱᱛᱮ ᱫᱚ? ᱪᱮᱫ ᱜᱮ
ᱦᱩᱸ ᱫᱟᱜ ᱮᱜ ᱠᱟᱱ ᱜᱮᱭᱟ ᱟᱫᱚ ᱦᱟᱸᱜ ᱦᱚᱞᱟᱫᱚ ᱟᱹᱰᱤ ᱡᱳᱨ ᱦᱩᱰᱩᱨ ᱵᱤᱡᱽᱞᱤ ᱥᱟᱶᱛᱮ ᱫᱟᱜ ᱦᱚᱸ ᱟᱹᱰᱤ ᱡᱳᱨ ᱦᱮᱡ ᱮᱱᱟ ᱟᱹᱭᱩᱵ ᱵᱮᱲᱟ ᱥᱮᱱ ᱦᱟᱸᱜ, ᱟᱫᱚ ᱛᱮᱦᱮᱧ ᱫᱚ ᱥᱮᱛᱟᱜ ᱠᱷᱚᱱ ᱨᱤᱢᱤᱞ ᱠᱟᱜᱼᱟᱭ ᱢᱮᱱᱠᱷᱟᱱ ᱱᱤᱛᱚᱜ ᱫᱚ ᱦᱟᱸᱜ ᱵᱟᱹᱭ ᱵᱟᱹᱭᱛᱮ ᱥᱤᱛᱩᱝ ᱤᱫᱤᱭᱮᱫᱟ
ᱚ ᱦᱮᱸ ᱦᱮᱸ ᱟᱞᱮ ᱥᱮᱫ ᱦᱚᱸ ᱦᱚᱞᱟ ᱦᱮᱸ ᱟᱞᱮ ᱥᱮᱫ ᱦᱚᱸ ᱦᱚᱞᱟ ᱫᱟᱜ ᱠᱮᱫᱟᱭ ᱦᱩᱰᱩᱨ ᱵᱤᱡᱤᱞᱤ ᱥᱟᱶᱛᱮ ᱛᱟᱨᱯᱚᱨ ᱦᱚᱸ ᱨᱤᱢᱤᱞ ᱨᱤᱢᱤᱞ ᱞᱮᱠᱟ
ᱯᱷᱟᱠᱟᱣ ᱠᱟᱫᱟᱭ ᱩᱱᱟᱹᱜ ᱫᱚ ᱵᱟᱭ ᱫᱟᱜᱟ
ᱦᱩᱸ
ᱟᱨ ᱜᱚᱝᱠᱮ ᱮᱸ ᱪᱮᱫ ᱠᱚᱯᱮ ᱪᱮ ᱪᱟᱥ ᱵᱟᱲᱟᱭᱮᱫᱟ ᱛᱟᱞᱦᱮ ᱪᱮᱫ ᱠᱚᱯᱮ ᱨᱚᱦᱚᱭ ᱠᱟᱫᱟ ᱥᱚᱵᱽᱡᱤ ᱠᱚ?
ᱥᱚᱵᱽᱡᱤ ᱠᱚᱫᱚ ᱦᱟᱸᱜ ᱱᱤᱛᱚ ᱱᱤᱛᱚᱜ ᱵᱚᱨᱥᱟ ᱨᱮᱫᱚ ᱵᱟᱝ ᱨᱚᱦᱚᱭ ᱦᱩᱭᱩᱜ ᱠᱟᱱᱟ ᱫᱟᱜ ᱪᱟᱯᱮ ᱞᱮᱱᱠᱷᱟᱱ ᱛᱚ ᱦᱟᱸᱜ ᱪᱟᱥ ᱵᱟᱝ ᱜᱟᱱᱚᱜ ᱠᱟᱱᱟ ᱥᱮ ᱟᱫᱚ ᱚᱱᱠᱟ ᱡᱩᱫᱤ ᱛᱟᱦᱮᱱ ᱠᱷᱟᱱ ᱦᱟᱸᱜ ᱚᱝᱠᱟ ᱵᱟᱹᱫᱽ ᱤᱭᱟᱹ ᱠᱚ ᱦᱟᱸᱜ ᱠᱷᱮᱛ ᱠᱚ ᱡᱟᱦᱟᱸ ᱫᱚ ᱜᱷᱩᱴᱩ ᱧᱚᱜ ᱨᱮ ᱢᱮᱱᱟᱜ ᱟᱠᱟᱫᱟ ᱛᱟᱞᱦᱮ ᱚᱱᱟ ᱠᱚ ᱡᱟᱭᱜᱟ ᱨᱮ ᱪᱟᱥ ᱦᱩᱭᱩᱜᱼᱟ ᱦᱟᱸᱜ
ᱥᱚᱵᱽᱡᱤ ᱠᱚᱫᱚ ᱵᱟᱠᱷᱟᱱ ᱦᱟᱸᱜ ᱱᱤᱛᱚᱜ ᱫᱚ ᱵᱚᱨᱥᱟ ᱨᱮᱫᱚ ᱡᱟᱹᱥᱛᱤ ᱦᱩᱲᱩ ᱜᱮ ᱦᱟᱸᱜ ᱜᱚᱴᱟ ᱠᱚ ᱪᱟᱥᱮᱫᱼᱟ
ᱦᱩᱲᱩ ᱜᱮ ᱫᱚᱢᱮ ᱦᱩᱭᱩᱜᱼᱟ, ᱛᱚ ᱟᱞᱮ ᱱᱚᱛᱮ ᱦᱚᱸ ᱦᱮᱸ ᱦᱮᱸ ᱥᱚᱵᱽᱡᱤ ᱠᱚᱠᱚ ᱨᱚᱦᱚᱭᱟ ᱟᱞ ᱟᱞᱮ ᱫᱚ ᱵᱟᱞᱮ ᱨᱚᱦᱚᱭ ᱛᱟᱯᱚᱨ ᱟᱞᱮᱭᱟᱜ ᱱᱚᱛᱮ ᱫᱚ ᱵᱤᱨ ᱦᱮᱱᱟᱜᱼᱟ ᱵᱤᱨ ᱚᱸᱰᱮ
ᱦᱩᱸ ᱦᱩᱸ ᱦᱩᱸ
ᱜᱚᱝᱠᱮ ᱟᱯᱮ ᱥᱮᱜ ᱩᱫ ᱵᱩᱴᱟᱹ ᱠᱚ ᱦᱩ ᱦᱩᱭᱩᱜ ᱜᱮᱭᱟ ᱥᱮ ᱵᱟᱝ ᱵᱤᱨ ᱠᱚ?
ᱟᱞᱮ ᱥᱮᱱ ᱫᱚ ᱦᱟᱸᱜ ᱵᱤᱨ ᱫᱟᱨᱮ ᱫᱚ ᱵᱟᱹᱱᱩᱜ ᱟᱠᱟᱫᱟ ᱜᱚᱴᱟ ᱜᱮ ᱵᱟᱹᱫᱽ ᱢᱮᱱᱟᱜ-ᱟ ᱦᱟᱸᱜ ᱜᱚᱴᱟ ᱠᱷᱮᱛ ᱟᱨ ᱜᱮ ᱢᱮᱱᱟᱜ ᱠᱟᱜ ᱯᱩᱨᱟᱹ ᱥᱚᱢᱟᱱ ᱜᱮᱭᱟ ᱥᱟᱺᱜᱤᱧ ᱦᱚᱲ ᱦᱚᱲᱦᱚᱢ ᱧᱮᱞ ᱧᱟᱢᱮᱭᱟ ᱥᱟᱺᱜᱤᱧ ᱠᱷᱚᱱᱜᱮ ᱟᱫᱚ ᱚᱝᱠᱟ ᱵᱤᱨ ᱵᱩᱨᱩ ᱥᱮ ᱤᱭᱟᱹ ᱠᱚᱫᱚ ᱦᱟᱸᱜ ᱵᱟᱹᱱᱩᱜ ᱟᱠᱟᱫᱟ ᱟᱫᱚ ᱚᱱᱟ ᱯᱩᱴᱠᱟᱹ ᱦᱟᱸᱜ ᱢᱮᱱᱟᱜ ᱠᱟᱫᱟ ᱥᱟᱺᱜᱤ ᱱᱤᱱᱟᱹᱜ ᱵᱤᱨ ᱟᱫᱚ ᱡᱚᱢ ᱦᱩᱭ ᱟᱠᱟᱱ ᱜᱮᱭᱟ ᱯᱩᱴᱠᱟᱹ ᱫᱚ ᱦᱟᱸᱜ ᱟᱨ ᱵᱤᱨ ᱨᱮᱭᱟᱜ ᱡᱟᱦᱟᱸ ᱩᱫ ᱠᱚ ᱧᱟᱢᱚᱜᱼᱟ ᱥᱮ ᱯᱩᱴᱠᱟᱹ ᱠᱚ ᱧᱟᱢᱚᱜᱼᱟ ᱟᱫᱚ ᱦᱟᱸᱜ ᱥᱮᱛᱟᱜ ᱥᱳᱢᱚᱭ ᱜᱮᱛᱚ ᱦᱟᱸᱜ ᱚᱱᱟ ᱢᱟ ᱥᱮ ᱛᱤᱱ ᱥᱚᱢᱚᱭ ᱠᱚ ᱧᱟᱢᱚᱜᱼᱟ ᱚᱱᱟ ᱵᱟᱲᱟᱭ ᱵᱟᱹᱱᱩᱜᱼᱟ
ᱦᱮᱸ ᱦᱮᱸ ᱱᱚᱣᱟ ᱵᱚᱨᱥᱟ ᱥᱤᱡᱤᱱ ᱜᱮᱠᱚ ᱟᱥ ᱟᱥᱥᱮ ᱟᱥᱛᱮ ᱠᱚ ᱡᱟᱱᱟᱢᱚᱜ ᱟᱠᱚ ᱦᱩᱸ
ᱦᱩᱸ
ᱟᱞ ᱟᱞᱮᱭᱟᱜ ᱵᱤᱨ ᱫᱚ ᱥᱟᱨᱡᱚᱢ ᱵᱤᱨ ᱠᱟᱱ ᱜᱮᱭᱟ ᱛᱟᱞᱦᱮ ᱱᱚᱜ ᱱᱚᱰᱮ ᱠᱷᱚᱱᱟᱜ ᱜᱮ ᱡᱟᱦᱟᱸ ᱥᱟᱠᱟᱢ ᱥᱟᱦᱟᱱ ᱡᱚᱛᱚ ᱤᱫᱤ ᱛᱟᱨᱯᱚᱨ ᱮᱸ ᱱᱚᱛᱮ ᱫᱚ ᱛᱟᱞᱦᱮᱸ ᱦᱮᱸ ᱚᱼᱚᱱᱟ ᱢᱟᱫᱽᱫᱷᱚᱢ ᱛᱮ ᱛᱮᱜᱮ ᱡᱟᱦᱟᱸᱱᱟᱜ
ᱯᱟᱛᱲᱟ ᱠᱚ ᱡᱟᱦᱟᱸ ᱠᱚ ᱥᱮᱞᱟᱭᱮᱜᱼᱟ ᱚᱸᱰᱮ ᱠᱷᱚᱱ ᱜᱮ ᱟᱭᱢᱟ ᱞᱮᱠᱟᱱᱟᱜ ᱩᱯᱟᱭᱡᱚᱱ ᱦᱚᱸ ᱦᱩᱭᱩᱜ ᱠᱟᱱᱟ
ᱦᱮᱸ ᱜᱚᱝᱠᱮ ᱛᱟᱞᱦᱮ ᱟᱼᱟᱯᱮ ᱫᱚ ᱢᱟ ᱱᱚᱠᱟᱱᱟᱜ ᱥᱟᱱ ᱥᱟᱠᱟᱢ ᱤᱭᱟᱹ ᱟᱯᱮ ᱫᱚ ᱛᱟᱞᱦᱮ ᱪᱮ ᱟᱯᱮ ᱫᱚ ᱢᱟᱴᱷ ᱨᱮᱯᱮ ᱠᱟᱹᱢᱤᱭᱟ ᱦᱮᱱᱟᱜᱼᱟ ᱚᱱᱛᱮ ᱫᱚ
ᱚᱱᱛᱮ ᱫᱚ ᱦᱟᱸᱜ ᱢᱟᱴᱷ ᱨᱮ ᱠᱟᱹᱢᱤ ᱠᱚ ᱥᱟᱸᱶ ᱥᱟᱸᱶᱛᱮ ᱟᱭᱢᱟ ᱞᱮᱠ ᱤᱭᱟᱹ ᱠᱚ ᱢᱮᱱᱟᱜᱼᱟ ᱯᱷᱮᱠᱴᱨᱤ ᱠᱚ ᱢᱮᱱᱟᱜ ᱟᱠᱟᱫᱟ
ᱟᱭᱢᱟ ᱞᱮᱠᱟᱱᱟᱜ ᱯᱷᱮᱠᱴᱨᱤ ᱠᱚ ᱢᱮᱱᱟᱜᱼᱟ ᱛᱟᱯᱚᱨᱮ ᱮᱴᱟᱜ ᱮᱴᱟᱜ ᱡᱟᱦᱟᱸ ᱢᱤᱞ ᱠᱚ ᱢᱮᱱᱟᱜ ᱟᱠᱟᱫᱟ ᱟᱫᱚ ᱟᱭᱢᱟ ᱦᱚᱲ ᱟᱭᱢᱟ ᱞᱮᱠᱟ ᱡᱟᱜᱟ ᱠᱚ ᱠᱟᱹᱢᱤᱭᱟ ᱟᱫᱚᱢ ᱠᱚ ᱡᱟᱦᱟᱸᱭ ᱦᱚᱭᱛᱚ ᱠᱷᱮᱛ ᱠᱚ ᱵᱤ ᱧᱚᱜ ᱜᱮᱛᱟᱭᱟ ᱩᱱᱤ ᱫᱚ ᱠᱷᱮᱛ ᱨᱮᱜᱮ ᱦᱟᱸᱜ ᱠᱟᱹᱢᱤ ᱠᱟᱱᱟ ᱟᱭᱟᱜ ᱜᱮ ᱟᱡ ᱞᱮᱠᱟᱛᱮ ᱪᱟᱥᱚᱜ ᱠᱟᱱᱟᱭ
ᱡᱟᱦᱟᱸᱭ ᱦᱚᱛᱳ ᱵᱟᱹᱱᱩᱜ ᱧᱚᱜ ᱛᱟᱭᱟ ᱠᱷᱮᱛ ᱠᱚ ᱩᱱᱤ ᱠᱚᱫᱚ ᱦᱟᱸᱜ ᱮᱴᱟᱜ ᱨᱮ ᱠᱟᱹᱢᱤ ᱠᱟᱛᱮ ᱟᱹᱥᱩᱞᱚᱜ ᱦᱩᱭᱩᱜ ᱟᱹᱥᱩᱞᱚᱜ ᱠᱟᱱᱟᱭ
ᱱᱚᱛᱮ ᱦᱚᱸ ᱚᱱᱠᱟᱜᱮ ᱢᱟ ᱢᱟᱱᱢᱤ ᱦᱚᱸ ᱛᱟᱯᱚᱨ ᱱᱚᱛᱮ ᱥᱟᱦᱟᱱ ᱥᱟᱠ ᱥᱟᱠᱟᱢ ᱵᱤᱨ ᱨᱮᱱᱟᱜ ᱦᱮᱱᱟᱜᱼᱟ ᱛᱟᱯᱚᱨ ᱮᱸᱫ ᱱᱚᱛᱮ ᱦᱟᱹᱠᱩ ᱦᱟᱠᱩ ᱦᱚᱸ ᱫᱚᱢᱮ ᱠᱚ ᱪᱟᱥ ᱠᱚᱣᱟ ᱟᱞᱮ ᱛᱟᱦᱮᱸ ᱵᱟᱱᱫᱽ ᱨᱮ ᱡᱟᱦᱟᱸ
ᱦᱟᱸ
ᱡᱚᱢ ᱮᱢ ᱛᱟᱯᱚᱨ ᱯᱳᱞᱴᱤ ᱯᱷᱟᱢ ᱠᱚ ᱦᱮᱱᱟᱜ ᱜᱮᱭᱟ ᱡᱟᱦᱟᱸ ᱨᱮ ᱥᱤᱢ
ᱦᱩᱸ
ᱡᱚᱢ ᱠᱚ ᱚᱱᱠᱟ ᱠᱟᱛᱮ ᱛᱟᱯᱚᱨ ᱟᱞᱮ ᱥᱮᱫ ᱦᱮᱸ ᱵᱤᱞᱰᱤᱝ ᱠᱚ ᱦᱩᱭᱩᱜ ᱜᱮᱭᱟ ᱵᱟᱡᱟᱨ ᱦᱚ ᱥᱩᱨ ᱜᱮ ᱟᱞᱮ ᱴᱷᱮᱱ
ᱦᱩᱸ
ᱡᱟᱦᱟᱱᱟᱜ ᱵᱟᱡᱟᱨ ᱠᱟᱹᱢᱤ ᱠᱚ ᱚᱱᱠᱟ ᱠᱟᱛᱮᱫ ᱜᱮ ᱩᱯᱟᱨᱡᱚᱱ ᱠᱚ ᱛᱚᱨᱟᱣ ᱦᱩᱭᱩᱜ ᱠᱟᱱᱟ
ᱟᱫᱚ ᱚᱱᱮ ᱡᱟᱦᱟᱸᱢ ᱞᱟᱹᱭ ᱠᱮᱜᱼᱟ ᱯᱚᱞᱴᱨᱤ ᱯᱷᱟᱨᱢ ᱠᱚᱥᱮ ᱡᱟᱦᱟᱱᱟᱜ ᱢᱮᱱᱟᱜ ᱟᱠᱟᱫᱟ ᱚᱱᱟ ᱠᱚᱫᱚ ᱟᱵᱚ ᱥᱟᱱᱛᱟᱲᱟᱜ ᱜᱮ ᱥᱮ ᱮᱴᱟᱜ ᱡᱟᱹᱛᱤ ᱠᱚᱣᱟᱜ ᱠᱚ ᱵᱮᱱᱟᱣ ᱵᱟᱲᱟᱣ ᱟᱠᱟᱜᱼᱟ
ᱚ ᱦᱮᱸ ᱥᱟ ᱥᱟᱱᱛᱟᱲᱟᱜ ᱠᱚᱜᱮ ᱦᱮᱱᱟᱜᱼᱟ ᱮᱸᱫ ᱡᱟᱦᱟᱸ ᱮᱸ ᱤᱧ ᱦᱩᱧ ᱠᱟᱹᱢᱤ ᱵᱟᱲᱟ ᱠᱟᱫᱟ ᱱᱚᱰᱮ ᱢᱤᱫᱴᱮᱱ ᱛᱟᱦᱮᱸ ᱠᱟᱱᱟ ᱡᱟᱦᱟᱸ ᱦᱚᱲ ᱢᱟᱥᱴᱟᱨ ᱜᱮ ᱪᱟᱹᱠᱨᱤᱭᱟ ᱡᱟᱦᱟᱸ ᱫᱚ ᱜᱤᱫᱽᱨᱟᱹᱭ ᱞᱟᱜᱟᱣ ᱠᱚᱣᱟ ᱩᱸ ᱟᱢ
ᱦᱩᱸ ᱦᱩᱸ
ᱚᱱ ᱩ ᱩᱱᱠᱩ ᱛᱟᱦᱮ ᱾
ᱦᱩᱸ ᱦᱩᱸ ᱾
ᱟᱫᱚ ᱡᱟᱦᱟᱸᱭ ᱡᱟᱦᱟᱸ ᱴᱷᱮᱱ ᱮ ᱟᱭᱟᱜ ᱠᱩᱥᱤᱛᱮ ᱪᱟᱞᱟᱜ ᱦᱮᱸ ᱾
ᱦᱩᱸ ᱦᱩᱸ, ᱡᱟᱦᱟᱸᱭ ᱡᱟᱦᱟᱸ ᱨᱮ ᱟᱡ ᱵᱷᱟᱜᱤᱭ ᱵᱩᱡᱷᱟᱹᱣᱟ ᱠᱟᱹᱢᱤ ᱨᱮ ᱢᱚᱸᱡᱽ ᱟᱹᱭᱠᱟᱹᱣᱟ ᱾ ᱚᱱᱠᱟᱱ ᱡᱟᱭᱜᱟ ᱨᱮ ᱠᱟᱹᱢᱤ ᱠᱟᱱᱟ ᱠᱚ ᱾ ᱦᱟᱸᱜ ᱠᱟᱱ ᱜᱮᱭᱟ ᱟᱨ ᱛᱟᱦᱞᱮ ᱪᱟᱥ ᱠᱚᱫᱚ ᱦᱟᱸᱜ ᱛᱤᱱᱟᱹᱜ ᱵᱟᱨ ᱦᱩᱭᱩᱜ ᱠᱟᱱᱟ ᱵᱚᱨᱥᱟ ᱤᱭᱟᱹ ᱨᱮ ᱥᱤᱡᱤᱱ ᱨᱮ
ᱦᱮᱸ ᱜᱚᱝᱠᱮ ᱱᱚᱰ ᱱᱚᱰᱮ ᱫᱚ ᱢᱤᱫ ᱫᱷᱟᱣ ᱜᱮ ᱦᱩᱭᱩᱜᱼᱟ, ᱮᱸᱜ ᱛᱟᱯᱚᱨᱮ
ᱦᱩᱸ ᱾
ᱦᱩᱲᱩ ᱫᱚ ᱵᱟᱝ ᱦᱩᱭᱩᱜᱼᱟ ᱠᱟᱨᱚᱱ ᱠᱮᱱᱮᱞ ᱠᱚᱦᱚᱸ ᱵᱟᱭ ᱧᱟᱢᱟ ᱠᱮᱱᱮᱞ ᱫᱟᱜ ᱨᱮᱱᱟᱜ ᱥᱮ ᱮᱸᱜ ᱥᱟᱵᱢᱟᱨᱥᱟᱞ ᱠᱚᱦᱚᱸ ᱢᱟᱹᱱᱩᱜᱼᱟ ᱾
ᱦᱩᱸ ᱦᱩᱸ ᱦᱩᱸ ᱾
ᱦᱩᱸ ᱾
ᱨᱟᱵᱟᱝ ᱫᱤᱱ ᱡᱮᱢᱚᱱ ᱠᱚᱯᱤ, ᱵᱤᱞᱟᱹᱛᱤ,
ᱦᱩᱸ ᱦᱩᱸ ᱾ ᱢᱩᱞᱟᱹ ᱠᱚ, ᱢᱩᱞᱟᱹ ᱠᱚ ᱪᱟᱥ ᱦᱩᱭᱩᱜ ᱟᱥᱮ ᱵᱟᱝ ᱨᱟᱵᱟᱝ ᱫᱤᱱ?
ᱠᱟᱱᱟᱜ ᱥᱚᱵᱡᱤ ᱜᱮ ᱛᱟᱦᱮᱸ ᱞᱮᱱ ᱜᱮᱭᱟ ᱱᱚᱸᱰᱮ ᱥᱩᱨ ᱵᱟᱡᱟᱨ ᱫᱚ ᱠᱟᱹᱴᱤᱡ ᱥᱟᱺᱜᱤᱧ ᱫᱚ ᱥᱟᱺᱜᱤᱧ ᱜᱮᱭᱟ ᱦᱟᱞᱠᱟ ᱡᱟᱦᱟᱸ ᱫᱚ ᱟᱺᱻ
ᱦᱩᱸ ᱦᱩᱸ ᱾
ᱦᱩᱸ ᱦᱩᱸ ᱦᱩᱸ ᱾
ᱦᱩᱸ ᱦᱩᱸ,
ᱟᱨ ᱜᱚᱝ ᱟᱞᱮ ᱥᱤᱡᱤᱱ ᱨᱮ ᱚᱱᱠᱟ
ᱦᱮᱸ ᱟᱢᱟᱜ ᱫᱚ ᱟᱢᱟᱜ ᱫᱚ ᱦᱟᱸᱜ ᱠᱟᱴᱟ ᱠᱟᱴᱟ ᱦᱤᱡᱩᱜ ᱠᱟᱱᱟ ᱟᱨᱠᱤ ᱯᱩᱨᱟᱹ ᱯᱩᱥᱴᱟᱹᱣ ᱛᱚ ᱵᱟᱝ ᱦᱤᱡᱩᱜ ᱠᱟᱱᱟ ᱠᱟᱴᱟ ᱠᱟᱴᱟ ᱟᱸᱡᱚᱢᱚᱜ ᱠᱟᱱᱟ ᱱᱤᱛᱚᱜ ᱢᱟ ᱾
ᱦᱩᱸ ᱦᱮᱸ ᱱᱤᱛᱚᱜ ᱟᱸᱡᱚᱢᱚᱜ ᱠᱟᱱ ᱜᱮᱭᱟ?
ᱦᱮᱸ ᱱᱤᱛᱚᱜ ᱟᱸᱡᱚᱢᱚᱜ ᱠᱟᱱᱟ ᱯᱩᱥᱴᱟᱹᱣ ᱛᱮ ᱾
ᱚ ᱚ ᱦᱮᱸ ᱦᱟᱞᱠᱟ ᱦᱟᱞᱠᱟᱭ ᱫᱟᱜ ᱮᱫᱟᱭ ᱛᱚ ᱾ ᱡᱷᱤᱯᱤ ᱡᱷᱤᱯᱤ ᱡᱚᱨᱚᱜ ᱠᱟᱱᱟ ᱾ ᱛᱟᱦᱚᱞᱮ ᱟᱨ ᱵᱤᱨ ᱡᱟᱭᱜᱟ ᱠᱟᱱᱟ ᱛᱚ ᱚᱱᱟ ᱠᱷᱟᱹᱛᱤᱨ ᱛᱮ ᱠᱟᱹᱴᱤᱡ ᱛᱟᱨ ᱠᱚᱫᱚ ᱮᱢ ᱜᱮᱭᱟ ᱾
ᱦᱩᱸ ᱦᱩᱸ ᱦᱩᱸ ᱟᱫᱚ ᱤᱱᱟᱹ ᱠᱚᱨᱮ ᱛᱟᱦᱚᱞᱮ ᱦᱟᱸᱜ ᱚᱱᱟ ᱮᱸᱜ ᱚᱱᱠᱟᱱᱟᱜ ᱜᱟᱹᱰᱤ ᱠᱚᱥ ᱡᱟᱦᱟᱱᱟᱜ ᱪᱟᱞᱟᱜ ᱦᱤᱡᱩᱜ ᱵᱟᱡᱟᱨ ᱛᱮ ᱞᱟᱹᱜᱤᱫ ᱪᱮᱫ ᱠᱚ ᱢᱮᱱᱟᱜ-ᱟ ᱚᱱᱟ ᱠᱚᱨᱮ ᱢᱟ ᱟᱞ ᱵᱟᱷᱟᱡ ᱵᱟᱝᱠᱷᱟᱱ ᱟᱞᱮ ᱱᱤᱭᱟᱹ ᱠᱚᱨᱮ ᱢᱟ ᱵᱟᱥ ᱛᱮᱢ ᱞᱟᱹᱭᱟ ᱥᱮ ᱴᱳᱴᱳ ᱛᱮᱢ ᱞᱟᱹᱭᱟ ᱥᱮ ᱴᱨᱮᱱ ᱨᱮᱱᱟᱜ ᱥᱩᱵᱤᱫᱷᱟ ᱦᱚᱸ ᱟᱹᱰᱤ ᱢᱚᱸᱡᱽ ᱜᱮ ᱢᱮᱱᱟᱜ ᱟᱠᱟᱫᱟ ᱡᱟᱦᱟᱸ ᱥᱮᱫ ᱪᱟᱞᱟᱜ ᱦᱤᱡᱩᱜ ᱞᱟᱹᱜᱤᱫ ᱫᱚ ᱚᱱᱠᱟ ᱚᱥᱩᱵᱤᱫᱟ ᱥᱮ ᱡᱟᱦᱟᱱᱟᱜ ᱦᱚᱭᱛᱚ ᱵᱤᱯᱚᱫ ᱦᱩᱭ ᱜᱚᱞ ᱮᱱᱟ ᱚᱱᱠᱟ ᱢᱟᱛᱚ ᱟᱭᱢᱟ ᱴᱤᱵᱷᱤ ᱠᱚᱨᱮ ᱥᱮ ᱚᱱᱠᱟ ᱱᱤᱭᱩᱡ ᱪᱮᱱᱮᱞ ᱠᱚᱨᱮ ᱧᱮᱞ ᱦᱩᱭ ᱟᱠᱟᱱᱟ ᱡᱮ ᱡᱟᱦᱟᱸᱭ ᱠᱚ ᱛᱟᱦᱮᱱ ᱠᱟᱱᱟ ᱵᱤᱨ ᱠᱚᱨᱮ, ᱩᱱᱠᱩ ᱫᱚ ᱦᱟᱸᱜ ᱪᱟᱞᱟᱣ ᱦᱤᱡᱩᱜ ᱥᱮ ᱟᱹᱰᱤ ᱚᱱᱠᱟ ᱨᱩᱣᱟᱹ ᱦᱟᱹᱥᱩ ᱥᱳᱢᱚᱭ ᱦᱚᱸ ᱟᱹᱰᱤ ᱮᱴᱠᱮᱴᱚᱬᱮ ᱤᱫᱤᱭᱮᱫ ᱠᱚᱣᱟ ᱮᱴᱟᱜ ᱮᱴᱟᱜ ᱡᱟᱭᱜᱟ ᱨᱮ ᱧᱮᱞ ᱦᱩᱭ ᱟᱠᱟᱱᱟ ᱱᱤᱭᱩᱥ ᱠᱚᱨᱮ ᱟᱫᱚ ᱟᱯᱮ ᱫᱚ ᱟᱯᱮ ᱚᱱᱟ ᱠᱚᱨᱮᱞᱮ ᱪᱮᱫ ᱞᱮᱠᱟ?
ᱦᱚᱱ ᱵᱤᱨ ᱛᱟᱟᱞᱟᱨᱮ ᱪᱮᱫ ᱦᱩᱭᱩᱜ ᱠᱟᱱᱟ ᱢᱟᱱᱮ ᱡᱟᱦᱟᱸ ᱥᱮᱫ ᱜᱮ ᱮᱸᱫ ᱵᱟᱥ ᱥᱮ ᱴᱨᱮᱱᱟᱜ ᱵᱮᱵᱚᱥᱛᱷᱟ ᱫᱚ ᱵᱟᱹᱱᱩᱜᱼᱟ ᱵᱟᱥ